ᱦᱮᱸ ᱡᱚᱦᱟᱨ ᱜᱮ᱾
ᱪᱮᱫ ᱠᱚ ᱵᱤᱱ ᱪᱤᱠᱟᱹ ᱵᱟᱲᱟᱭᱮᱫᱟ᱾
ᱫᱟᱠᱟ ᱩᱛᱩ ᱠᱚ ᱤᱥᱤᱱ ᱠᱟᱛᱮ, ᱟᱨ ᱱᱤᱛᱳᱜ ᱫᱚ ᱯᱷᱟᱠᱟ ᱜᱮᱭᱟᱞᱤᱧ᱾
ᱦᱩᱸ ᱟᱫᱚ ᱞᱮᱧ ᱫᱚ ᱞᱟᱹᱭᱮᱫᱟ ᱦᱟᱸᱜ, ᱟᱯᱮ ᱚᱱᱛᱮ ᱦᱟᱸᱜ ᱦᱩᱸ ᱪᱮᱫ ᱯᱷᱚᱞ ᱠᱚ ᱧᱟᱢᱚᱜᱼᱟ᱾ ᱚᱱᱠᱟ ᱡᱚ ᱵᱤᱞᱤ ᱠᱚ? ᱠᱟᱹᱮᱴᱤᱡ ᱵᱮᱤᱱ ᱞᱟᱹᱭ ᱞᱮᱠᱷᱟᱱ ᱱᱟᱯᱟᱭ ᱠᱚᱜᱼᱟ ᱦᱟᱸᱜ, ᱪᱮᱫ ᱯᱷᱚᱞ ᱠᱚᱯᱮ ᱡᱚᱢ ᱵᱟᱲᱟᱭ ᱜᱮᱭᱟ ᱚᱱᱠᱟ? ᱥᱤᱡᱤᱱ, ᱥᱤᱡᱤᱱ ᱚᱱᱩᱥᱟᱨ ᱨᱮ ᱦᱟᱸᱜ ᱚᱱᱟ᱾ ᱢᱟ ᱡᱚᱼᱵᱤᱞᱤ ᱢᱟ ᱦᱩᱭᱩᱜ ᱜᱮᱭᱟ ᱾ᱛᱚ
ᱵᱤᱨ ᱵᱩᱨᱩ ᱨᱮᱫᱚ ᱚᱱᱠᱟ ᱫᱚ ᱛᱮᱨᱮᱞ ᱛᱟᱨᱚᱵ ᱜᱮ ᱧᱟᱢᱚᱜᱼᱟ᱾ ᱟᱨ ᱱᱤᱛᱚᱜ ᱡᱮᱢᱚᱱ ᱡᱚᱥᱴᱤ ᱵᱚᱸᱜᱟ ᱦᱚᱸᱚᱭ ᱯᱟᱨᱚᱢᱮᱱ ᱜᱮᱭ-ᱟ᱾ ᱟᱞᱮᱭᱟᱜ ᱫᱚ ᱡᱟᱢ ᱫᱟᱨᱮᱠᱚ ᱢᱮᱱᱟᱜ ᱜᱮᱭ-ᱟ᱾
ᱦᱩᱸ ᱦᱩᱸ
ᱚᱱᱟᱦᱚᱸ ᱟᱨ ᱛᱮᱨᱮᱞ ᱫᱟᱨᱮ ᱠᱚᱼᱫᱚ ᱵᱟᱹᱱᱩᱜᱼᱟ᱾ ᱟᱞᱮᱥᱮᱱ ᱫᱚ, ᱚᱱᱟ ᱛᱟᱨᱚᱵ ᱢᱮᱱᱟᱜᱼᱟ᱾
ᱚᱱᱟᱦᱚᱸ ᱥᱤᱛᱩᱝ ᱫᱤᱱ ᱦᱳᱭᱮᱱᱟ᱾ ᱱᱤᱫ ᱫᱚ ᱪᱟᱵᱟᱣ ᱠᱟᱱᱟ᱾ ᱚᱱᱟᱦᱚᱸ
ᱦᱩᱸ ᱦᱩᱸ ᱵᱤᱞᱤᱞᱮᱠᱟ ᱟᱨᱚ ᱚᱝᱠᱟ ᱚᱲᱟᱜ ᱠᱚᱨᱮ ᱪᱮᱫ, ᱩᱸ ᱯᱷᱚᱞ ᱫᱟᱨᱮ ᱠᱚᱼᱦᱚᱸ ᱯᱮ ᱨᱚᱦᱚᱭ ᱵᱟᱲᱟ᱾ ᱠᱟ ᱟ᱾ ᱥᱮ ᱚᱲᱟᱜ ᱠᱚᱨᱮ ᱵᱟᱪᱩᱜᱼᱟ᱾ ᱱᱚᱝᱠᱟ ᱯᱷᱚᱞ ᱫᱟᱨᱮ ᱠᱚ᱾
ᱵᱟᱝᱜᱮ ᱚᱲᱟᱜ ᱥᱩᱨ ᱠᱚᱨᱮᱫᱚ, ᱚᱱᱠᱟ ᱨᱚᱦᱚᱭ ᱫᱟᱨᱮ ᱠᱚᱼᱫᱚ ᱵᱟᱹᱱᱩᱜ ᱛᱟᱞᱮ ᱜᱮᱭᱟ᱾ ᱡᱚ ᱵᱤᱞᱤ
ᱚᱜ ᱛᱟᱦᱮᱞᱮ ᱫᱤᱫᱤ ᱦᱟᱸᱜ ᱡᱟᱦᱟᱱᱟᱼᱜ ᱯᱷᱚᱞ ᱢᱩᱞ ᱠᱚ ᱡᱚᱢ ᱥᱟᱱᱟ ᱯᱮᱭ-ᱟ? ᱩᱸ ᱚᱱᱟ ᱠᱩᱫᱚ ᱠᱤᱨᱤᱧ ᱠᱟᱛᱮᱜ ᱜᱮᱯᱮ ᱡᱚᱢᱟ ᱾ ᱥᱮ ᱚᱲᱟᱜ ᱠᱚᱨᱮ ᱦᱚᱸ ᱴᱩᱠ ᱴᱟᱠ ᱢᱮᱱᱟᱜ ᱵᱟᱲᱟ ᱜᱮᱭ-ᱟ?
ᱠᱤᱨᱤᱝ ᱠᱟᱛᱮᱜ ᱜᱮ ᱚᱱᱟ ᱠᱚᱼᱫᱚ ᱾
ᱡᱮᱢᱚᱱ ᱦᱟᱸᱜ ᱞᱟᱹᱭ ᱞᱮᱠᱷᱟᱱ, ᱩᱞ ᱫᱟᱨᱮ ᱠᱚᱼᱫᱚ ᱵᱟᱹᱱᱩᱜ ᱟᱱᱟ ᱚᱱᱛᱮ᱾
ᱩᱞ ᱫᱟᱨᱮ ᱠᱚᱼᱦᱚᱸ ᱚᱱᱠᱟ ᱥᱩᱨ ᱠᱚᱨᱮ ᱫᱚ ᱵᱟᱱᱩᱜᱼᱟ᱾ ᱛᱩᱨᱮ ᱢᱮᱱᱟᱜᱼᱟ, ᱢᱮᱱᱟᱜ ᱫᱚ, ᱟᱫᱚ ᱚᱸᱰᱮ ᱠᱷᱚᱱ ᱦᱚᱸ ᱥᱤ ᱠᱤᱨᱤᱝ ᱠᱟᱛᱮᱜ ᱜᱮ ᱡᱚᱢ ᱦᱩᱭᱩᱜᱼᱟ᱾ ᱱᱮᱛᱟᱨ ᱫᱚ ᱚᱱᱠᱟ ᱴᱷᱤᱠᱷ ᱫᱚ ᱵᱟᱠᱚ ᱮᱢᱚᱜ ᱜᱮᱭ-ᱟ᱾ ᱥᱮ ᱚᱠᱚᱭᱦᱚᱸ ᱠᱷᱟᱹᱞᱤ - ᱠᱷᱟᱹᱞᱤ ᱫᱚ᱾ ᱟᱨᱟ ᱟᱸᱡᱤᱨ ᱫᱟᱨᱮ ᱠᱚ ᱢᱮᱱᱟᱜᱼᱟ ᱾ᱢᱤᱫ ᱵᱟᱨ᱾
ᱦᱩᱸ ᱦᱩᱸ
ᱤᱱᱟᱹᱫᱚ ᱧᱟᱢᱚᱜ ᱜᱮᱭᱟ᱾
ᱦᱩᱸ ᱦᱩᱸ ᱛᱟᱦᱮᱞᱮ ᱟᱯᱮ ᱚᱱᱛᱮ ᱫᱚ, ᱢᱟᱱᱮ ᱦᱟᱸᱸᱜ ᱠᱚᱢ ᱵᱤᱥᱤ ᱜᱤ ᱧᱟᱢᱚᱜᱼᱟ᱾ ᱠᱷᱩᱵ ᱫᱚ ᱵᱟᱝ ᱧᱟᱢᱚᱜᱼᱟ ᱦᱟᱸᱜ ᱡᱚ ᱵᱤᱞᱤ ᱠᱚᱼᱫᱚ ᱾
ᱵᱟᱝ ᱜᱮ
ᱦᱩᱸ
ᱟᱯᱮᱫᱚ ᱪᱮᱫ ᱠᱚᱯᱮ ᱨᱚᱦᱚᱭ ᱜᱮᱭᱟ?
ᱦᱮᱞᱳ
ᱦᱮᱸ ᱞᱟᱹᱭ ᱫᱟᱞᱤᱝ, ᱟᱯᱮ ᱫᱚ ᱪᱮᱫ ᱠᱚᱯᱮ ᱨᱚᱦᱚᱭ ᱜᱮᱭᱼᱟ ᱚᱝᱠᱟ ᱫᱚ?
ᱟᱞᱮ ᱱᱚᱛᱮ ᱫᱚᱦᱟᱸᱜ ᱱᱚᱝᱼᱠᱟ ᱡᱚᱛᱚᱝ ᱫᱟᱨᱮ ᱜᱮ ᱦᱟᱸᱜ ᱠᱚᱢ ᱵᱤᱥᱤ ᱢᱮᱱᱟᱜ ᱜᱮᱭᱟ᱾ ᱞᱟᱹᱭ ᱞᱮᱠᱷᱟᱱ ᱦᱟᱸᱼᱼ ᱩᱞ ᱫᱟᱨᱮ ᱠᱚᱦᱚᱸ ᱩᱸ ᱵᱟᱨᱭᱟ ᱯᱮᱭᱟ ᱡᱷᱚᱛᱚ ᱦᱚᱲᱟᱜ ᱜᱮᱭᱟ᱾ ᱚᱯᱮ ᱠᱚᱨᱮᱫᱚ ᱫᱚ ᱢᱮᱱᱟᱜ ᱜᱮᱭᱟ ᱱᱚᱛᱮ ᱦᱟᱸᱜ ᱟᱫᱚᱼᱼ ᱩᱞ ᱡᱚᱢ ᱠᱚᱫᱚ ᱦᱟᱝ ᱵᱟᱝᱞᱮ ᱚᱥᱩᱵᱤᱫᱷᱟᱜ᱾ ᱟᱨ ᱱᱚᱣᱟ ᱫᱟᱹᱦᱤ ᱠᱚᱨᱮ ᱵᱤᱨ ᱠᱚᱨᱮ ᱦᱟᱸᱜ ᱠᱤᱪᱷᱩᱼᱼ ᱩ ᱡᱚ ᱵᱤᱞᱤ ᱠᱚ ᱢᱮᱱᱟᱜᱼᱟ᱾ ᱟᱫᱚ ᱚᱱᱟ ᱠᱚᱨᱮ ᱠᱷᱚᱱ ᱦᱚᱸᱞᱮ ᱟᱹᱜᱩ ᱵᱟᱲᱟᱭ ᱜᱮᱭᱟ ᱦᱟᱱᱟᱹ ᱩᱞ ᱠᱚᱢᱟᱼᱼ ᱟᱨ ᱵᱤᱨ ᱨᱮᱢᱟ ᱦᱟᱸᱜ ᱱᱚᱣᱟ ᱛᱤᱨᱤᱞ ᱛᱟᱨᱚᱯ ᱠᱚᱢᱟ ᱢᱮᱱᱟᱜ ᱜᱮᱭᱟ ᱚᱱᱟ ᱠᱚᱦᱚᱸ᱾ ᱦᱩᱸ ᱟᱨ ᱟᱯᱮ ᱚᱱᱛᱮ ᱚ ᱯᱮᱦᱲᱟ ᱦᱚᱸ ᱵᱟᱠᱩ ᱨᱚᱦᱚᱭ ᱟᱠᱟᱫ ᱜᱮᱭᱟ᱾ ᱥᱮᱪᱮᱫ ᱴᱮᱦᱲᱟ ᱠᱚ ᱠᱷᱟᱱᱴᱟᱲ ᱠᱚᱼᱼ
ᱵᱟᱝᱼᱜᱮ ᱠᱟᱱᱴᱷᱟᱲ ᱫᱚᱞᱤᱝ ᱵᱩᱡᱷᱟᱹᱣ ᱞᱮᱫᱟ ᱟᱨ ᱢᱤᱫᱴᱮᱱ ᱫᱚ ᱪᱮᱫ ᱵᱮᱱ ᱞᱟᱹᱭ ᱠᱮᱫᱟ᱾
ᱯᱮᱭᱟᱨᱟ ᱯᱮᱭᱟᱨᱟ᱾
ᱚᱻ
ᱦᱮᱸ ᱦᱮᱸ ᱡᱚᱢ ᱵᱟᱲᱟ ᱠᱟᱜ ᱜᱮᱭᱟᱵᱤᱱ ᱥᱮ ᱵᱟᱝᱟ?
ᱠᱚ ᱡᱚᱢ ᱜᱮᱼᱼ
ᱦᱮᱸ ᱞᱟᱹᱭᱮᱫᱟᱞᱤᱧ ᱟᱹᱞᱤᱧ ᱦᱟᱸᱜ ᱵᱟᱨᱨᱮ ᱥᱮᱫ ᱞᱤᱧ ᱩᱰᱩᱠ ᱟᱠᱟᱱᱟ ᱚᱱᱠᱟ ᱡᱩᱫᱤ ᱠᱷᱩᱵ ᱥᱟᱰᱮ ᱟ ᱧᱚᱜᱼᱟ ᱞᱟᱹᱭᱟᱞᱤᱧᱱ ᱦᱟᱸᱜ ᱦᱮᱸ?
ᱦᱳᱭ᱾
ᱦᱮᱸ ᱯᱮᱲᱟ ᱡᱚᱢ ᱠᱚᱦᱚᱸ ᱱᱟᱯᱟᱭ ᱜᱮᱭᱟ ᱠᱚ ᱞᱟᱹᱭ ᱵᱟᱲᱟᱭᱟᱛᱚ ᱦᱟᱸᱜᱼᱼ ᱦᱩᱸᱼᱼ ᱦᱳᱭ᱾ ᱟᱨ ᱚᱱᱠᱟᱼᱼ ᱠᱷᱟᱱ ᱯᱮᱲᱟ ᱢᱟᱦᱟᱜ ᱦᱚᱸᱜ ᱱᱮᱛᱟᱨ ᱦᱟᱸᱟᱜ ᱜᱮ ᱥᱟᱹᱨᱫᱤ ᱦᱼᱼ ᱵᱞᱤᱭᱮᱱᱟ ᱦᱟᱸᱜ ᱡᱟᱦᱟᱸ ᱯᱟᱠᱚᱚᱴᱮᱱᱟ ᱠᱤᱪᱷᱩ ᱠᱤᱪᱷᱩ ᱫᱚ ᱦᱟᱸᱜ ᱯᱟᱠᱚᱴ ᱮᱮᱱ ᱛᱟᱦᱮᱸᱜ ᱵᱤᱞᱤᱭᱮᱱ ᱛᱟᱦᱮᱸᱜ ᱪᱟ ᱪᱟᱵᱟ ᱦᱤᱡᱩᱜ ᱠᱟᱱ ᱛᱟᱠᱚᱣᱟ᱾
ᱦᱳᱭ
ᱟᱫᱚ ᱵᱤᱱ ᱡᱚᱢ ᱵᱟᱲᱟ ᱞᱮᱫᱼᱟ ᱥᱮ ᱵᱟᱝ ᱱᱚᱣᱟ ᱥᱤᱡᱤᱱ ᱫᱚ ᱦᱟᱸᱜ?
ᱦᱮᱸ ᱡᱚᱢ ᱵᱟᱲᱟ ᱦᱩᱭᱮᱱ ᱜᱮᱭᱟ ᱱᱟᱣᱟᱟᱭ ᱞᱮᱠᱟᱼᱼ
ᱦ ᱦ ᱡᱚᱢᱧᱩᱩᱭᱟᱹᱭ ᱞᱮᱠᱟᱣᱟ ᱵᱟᱝ᱾
ᱦᱳ
ᱦᱩᱸ ᱦᱩᱸ ᱦᱩᱸ ᱟᱨ ᱚᱱᱟ ᱠᱷᱟᱱᱴᱷᱟᱲ ᱵᱤᱞᱤ ᱠᱚᱫᱚ ᱡᱚᱢ ᱵᱟᱲᱟ ᱟᱠᱟᱫ ᱜᱮ ᱥᱮ ᱵᱟᱝ?
ᱵᱟᱝ ᱜᱮᱮ ᱱᱤᱭᱟᱹ ᱵᱟᱨ ᱫᱚ ᱦᱟᱸᱜ ᱵᱟᱞᱤᱧ ᱡᱚᱢ ᱟᱠᱟᱫᱟ ᱟᱞᱮ ᱚᱲᱟᱜ ᱨᱮᱜᱮ ᱦᱟᱸᱜ ᱢᱤᱫᱼᱼ ᱢᱤᱫᱴᱟᱹᱱ ᱫᱚ ᱢᱮᱱᱟᱜ ᱜᱮᱭᱟ ᱟᱫᱚᱼᱼ ᱚᱱᱟ ᱫᱟᱨᱮ ᱫᱚ ᱟᱹᱰᱤ ᱵᱚᱭᱮᱥ ᱠᱟᱱᱟ ᱚᱱᱠᱟ ᱴᱷᱤᱠ ᱡᱚ ᱵᱟ ᱵᱟᱭ ᱦᱩᱭᱩᱜ ᱜᱮᱭᱟ᱾ ᱟᱨᱼᱼ ᱦᱩᱭᱩᱜᱼᱟ ᱠᱤᱱᱛᱩ ᱚᱱᱠᱟ ᱡᱚᱢ ᱫᱚ ᱵᱟᱝ ᱜᱟᱱᱚᱜᱼᱟ ᱠᱟᱹᱴᱤᱡ ᱵᱮᱥ ᱵᱟᱭ ᱛᱟᱦᱮᱱᱟ ᱡᱚ ᱠᱚ
ᱟᱪᱪᱷᱟ ᱟᱪᱪᱷᱟ᱾
ᱟᱫᱚ ᱚᱱᱟᱛᱮ ᱵᱟᱝ ᱡᱚᱢ ᱦᱩᱭᱱᱟ᱾
ᱦᱮᱸᱼᱼ ᱟᱞᱮ ᱦᱚᱱᱚᱛᱚᱛ ᱫᱚ ᱦᱚᱸ ᱠᱤᱨᱤᱧ ᱠᱚᱛᱮ ᱦᱚᱸ ᱧᱟᱢᱚᱜ ᱜᱮᱭᱟ ᱟᱨ ᱚᱲᱟᱜ ᱫᱚ ᱵᱟᱹᱱᱩᱜ ᱟᱱ ᱛᱟᱞᱮᱭᱟ ᱚᱱᱠᱟ ᱫᱚ᱾ ᱟᱫᱚ ᱠᱤᱨᱤᱧ ᱠᱟᱛᱮ ᱦᱚᱞᱮ ᱡᱚᱢ ᱵᱟᱲᱟᱭ ᱜᱮᱭᱟ᱾ ᱟᱨ ᱟᱯᱮ ᱚᱸᱰᱮ ᱫᱚ ᱥᱩᱫᱩ ᱚᱱᱟ ᱡᱚ ᱵᱤᱞᱤ ᱜᱮᱯᱮ ᱡᱚᱢ ᱥᱮ ᱠᱟᱱᱴᱟᱲ ᱫᱚ ᱥᱮ ᱩᱛᱩ ᱟᱛᱮᱫ ᱦᱚᱸᱯᱮ ᱡᱚᱢ ᱜᱮᱭᱟ
ᱩᱛᱩ ᱵᱟᱲᱟᱭ ᱜᱮᱭᱟᱞᱮ ᱩᱛᱩ ᱫᱚ ᱦᱩᱰᱤᱧ ᱨᱮ ᱡᱚᱢ ᱦᱩᱭᱩᱜᱼᱟ
ᱦᱳᱭ ᱦᱳᱭ ᱦᱮᱸ ᱦᱤᱪᱚᱲ ᱦᱟᱸᱜ ᱡᱟᱦᱟᱸ ᱦᱩᱸ ᱚᱱᱟ ᱦᱚᱸ ᱱᱟᱯᱟᱭ ᱜᱮ ᱵᱩᱡᱷᱚᱜᱼᱟ ᱟᱫᱚ ᱟᱹᱞᱤᱧ ᱫᱚ ᱦᱟᱸᱜ ᱚᱱᱟ ᱠᱷᱟᱱᱴᱷᱟᱲ ᱡᱚ ᱫᱚ ᱡᱚᱢ ᱫᱚ ᱠᱷᱩᱵ ᱵᱟᱹᱞᱤᱧ ᱠᱩᱥᱤᱭᱟᱜᱼᱟ ᱵᱤᱞᱤᱭᱟᱛᱮᱫ ᱫᱚ ᱦᱟᱸᱜ
ᱚ
ᱦᱩᱸ ᱞᱟᱡ ᱠᱚ ᱠᱷᱟᱨᱟᱯᱚᱜ ᱜᱮᱭᱟ ᱥᱮ ᱚᱱᱟᱛᱮ ᱵᱟᱹᱞᱤᱧ ᱡᱟᱹᱥᱛᱤ
ᱦᱮᱸ ᱡᱚᱛᱚ ᱦᱚᱲ ᱫᱚ ᱵᱟᱝᱠᱚ ᱡᱚᱢ ᱫᱟᱲᱮᱭᱟᱜ ᱜᱮᱭᱟ ᱟᱨ ᱵᱟᱛᱩᱞ ᱦᱚᱸ ᱛᱟᱦᱮᱸᱱᱟ ᱠᱟᱱᱴᱷᱟᱲ ᱫᱚ ᱥᱮᱪᱮᱫ
ᱦᱳᱭ ᱡᱮ ᱦᱳᱭ ᱪᱮᱫ ᱪᱚᱝ
ᱦᱩᱸ
ᱟᱨ ᱛᱟᱦᱚᱞᱮ ᱨᱳᱦᱱᱤ ᱟᱢᱵᱟᱵᱚᱛᱤ ᱨᱮ ᱚᱱᱟ ᱟᱢ ᱪᱮᱫ ᱠᱚᱯᱮ ᱡᱚᱢ ᱜᱮᱭᱟ
ᱦᱩᱸ ᱨᱚᱦᱱᱤ ᱚᱢᱵᱟᱵᱚᱛᱤ ᱨᱮᱫᱚ ᱱᱚᱣᱟ ᱠᱷᱟᱱᱴᱷᱟᱲ ᱠᱚᱜᱮ ᱛᱟᱨᱯᱚᱨᱮ ᱩᱞ ᱠᱚ ᱛᱟᱨᱯᱚᱨᱮ ᱟᱨ ᱟᱱᱟᱨᱚᱥ ᱠᱚᱦᱚᱸ ᱦᱚᱸᱞᱮ ᱡᱚᱢ ᱜᱮᱭᱟ ᱟᱞᱮ ᱱᱚᱛᱮ ᱫᱚ ᱡᱟᱦᱟᱸ ᱜᱮ ᱱᱤᱛ ᱟᱱᱟᱜ ᱥᱚᱢᱚᱭ ᱨᱮᱱᱟᱜ ᱡᱚ ᱵᱤᱞᱤ ᱦᱟᱸᱜ ᱦᱩᱭᱩᱜᱼᱟ ᱚᱱᱟ ᱠᱚᱫᱚᱞᱮ ᱡᱚᱢ ᱜᱮᱭᱟ ᱡᱚᱛᱚ ᱜᱮ
ᱦᱳᱭ ᱛᱚ ᱨᱩᱦᱱᱤ ᱥᱚᱢᱚᱭ ᱚᱱᱟ ᱨᱩᱦᱱᱤ ᱡᱚ ᱠᱚ ᱡᱚᱢ ᱜᱮᱭᱟ ᱚᱱᱟ ᱫᱚ ᱢᱮᱱᱟᱜᱼᱟ ᱥᱮ ᱵᱟᱝ ᱟᱯᱮ ᱥᱮᱫ ᱫᱚ
ᱨᱩᱦᱱᱤ ᱡᱚ ᱫᱚ ᱱᱟᱦᱟᱸᱜ ᱴᱷᱤᱠ ᱵᱟᱹᱞᱤᱧ ᱡᱚᱢ ᱜᱚᱫ ᱟᱠᱟᱫᱟᱞᱤᱧ ᱵᱟᱹᱞᱤᱧ ᱵᱟᱰᱟᱭᱟᱞᱤᱧ ᱧᱮᱞ ᱦᱚᱸ ᱚᱠᱟᱴᱟᱜ ᱦᱚᱸᱠᱚ ᱞᱟᱹᱭ ᱜᱮᱭᱟ ᱵᱟᱹᱞᱤᱧ ᱵᱟᱲᱟᱭᱟᱞᱤᱧ ᱟᱹᱞᱤᱧ ᱫᱚᱞᱤᱧ ᱟᱸᱡᱚᱢ ᱟᱠᱟᱫᱼᱟ ᱟᱹᱵᱤᱱ ᱵᱤᱱ ᱡᱚᱢ ᱵᱟᱲᱟ ᱟᱠᱟᱫ ᱜᱮᱛᱮ
ᱡᱚᱢ ᱵᱟᱲᱟ ᱟᱠᱟᱫ ᱜᱮᱭᱟᱞᱤᱧ ᱞᱟᱹᱭᱟ ᱠᱚ ᱵᱚᱪᱷᱚᱨ ᱫᱤᱱ ᱨᱮ ᱚᱱᱟ ᱨᱮᱫᱚ ᱠᱚ ᱡᱚᱢ ᱜᱮᱭᱟ ᱠᱟᱹᱴᱤᱡ ᱩᱱᱟᱹᱜ ᱫᱚ ᱵᱟᱝ ᱡᱚᱢᱚᱜᱚᱜᱼᱟ ᱥᱮ ᱫᱚᱢᱮ ᱦᱮᱣᱮᱨ ᱜᱮᱭᱟ ᱟᱫᱚ ᱞᱟᱹᱭᱟ ᱠᱚ ᱨᱟᱱ ᱞᱮᱠᱟ ᱱᱟᱥᱮᱱᱟᱜ ᱠᱚ ᱡᱚᱢ ᱜᱮᱭᱟ
ᱦᱩᱸ
ᱡᱚᱢ ᱟᱠᱟᱫ ᱜᱮᱭᱟᱞᱤᱧ
ᱦᱩᱸ ᱦᱮᱸ ᱟᱹᱵᱤᱱ ᱞᱟᱹᱭ ᱵᱤᱱ ᱪᱮᱫ ᱠᱚ ᱚᱱᱠᱟ ᱵᱤᱱ ᱩᱭᱦᱟᱹᱨ ᱟᱠᱟᱫ ᱠᱷᱟᱱ ᱟᱨ ᱠᱟᱛᱷᱟ ᱠᱚ
ᱚᱱᱠᱟ ᱵᱟᱹᱞᱤᱧ ᱫᱤᱥᱟᱹᱭ ᱫᱟ ᱟᱹᱞᱤᱧ ᱦᱚᱸ
ᱡᱟᱜᱮ ᱩᱭᱦᱟᱹᱨ ᱦᱤᱡᱩᱜ ᱠᱟᱱ ᱛᱟᱵᱱᱟ ᱚᱱᱟ ᱠᱚᱜᱮ ᱞᱟᱹᱭ ᱵᱤᱱ ᱥᱮ
ᱟᱯᱮ ᱥᱮᱫ ᱨᱮ ᱚᱱᱟ ᱜᱟᱰᱟ ᱫᱚ ᱢᱮᱱᱟᱜ ᱟᱥᱮ ᱵᱟᱝ ᱢᱟᱨᱟᱝ ᱜᱟᱰᱟ
ᱩᱸ ᱦᱩᱸ ᱜᱟᱰᱟ ᱤᱱᱠᱟᱹ ᱥᱟᱺᱜᱤᱧ ᱧᱚᱜ ᱨᱮ ᱢᱮᱱᱟᱜᱼᱟ ᱠᱷᱩᱵ ᱥᱟᱺᱜᱤᱧ ᱨᱮᱫᱚ ᱵᱟᱝᱼᱟ ᱥᱩᱨ ᱧᱚᱜ ᱜᱮᱭᱟ ᱞᱮ ᱟᱯᱮ ᱚᱱᱛᱮ ᱜᱟᱰᱟ ᱢᱮᱱᱟᱜ ᱜᱮᱛᱮ
ᱦᱮᱸ ᱢᱮᱱᱟᱜ ᱜᱮᱭᱟ ᱜᱟᱰᱟ
ᱟᱫᱚ ᱜᱟᱰᱟ ᱠᱚᱨᱮ ᱦᱟᱹᱠᱩ ᱥᱟᱵ ᱠᱚᱯᱮ ᱪᱟᱞᱟᱣ ᱵᱟᱲᱟᱜ ᱜᱮᱭᱟ ᱥᱮ ᱵᱟᱝᱼᱟ
ᱦᱳᱭ ᱪᱟᱞᱟᱜ ᱜᱮᱭᱟ ᱞᱮ ᱥᱤᱛᱩᱝ ᱫᱤᱱ ᱚᱱᱟ ᱤᱭᱟᱹ ᱟᱞᱮᱫᱚ ᱟᱛᱩ ᱦᱚᱲ ᱢᱤᱫ ᱥᱩᱢᱟᱹᱭ ᱠᱚ ᱥᱟᱵ ᱠᱚᱣᱟ ᱡᱚᱠᱷᱚᱱ ᱫᱚᱢᱮ ᱟᱸᱡᱮᱫᱚᱜᱼᱟ ᱥᱮ ᱫᱟᱜ ᱦᱳᱭ ᱦᱚᱲ ᱰᱩᱵᱩᱡ ᱫᱚ ᱛᱟᱦᱮᱱ ᱜᱮᱭᱟ ᱦᱟᱸᱜ ᱟᱫᱚ ᱚᱱᱠᱟᱱ ᱥᱚᱢᱚᱭ ᱚᱱᱟ ᱜᱟᱰᱟ ᱠᱚ ᱛᱚᱞ ᱠᱮᱫ ᱜᱮ ᱛᱟᱦᱚᱞᱮ ᱱᱚᱛᱮ ᱫᱚ ᱟᱞᱮᱭᱟᱜ ᱜᱟᱰᱟ ᱫᱚ ᱛᱚᱞ ᱜᱟᱱᱚᱜᱼᱟ ᱢᱟᱱᱮ ᱟᱲᱮ ᱞᱮᱠᱷᱟᱱ ᱫᱟᱜ ᱤᱭᱟᱹᱭᱮᱱ ᱜᱮ ᱟᱴᱚᱠ ᱮᱱ ᱜᱮ ᱟᱫᱚ ᱩᱱ ᱥᱚᱢᱚᱭ ᱚᱱᱟ ᱢᱚᱱ ᱵᱮᱱ ᱟᱸᱡᱚᱢ ᱟᱠᱟᱫᱟ ᱦᱟᱹᱠᱩ ᱜᱚᱡ ᱡᱟᱦᱟᱸ ᱢᱤᱫᱴᱮᱱ ᱫᱟᱨᱮ ᱛᱟᱦᱮᱱ ᱫᱚ
ᱢᱚᱱ ᱫᱟᱨᱮ ᱪᱮᱫ ᱞᱮᱠᱟᱱ ᱫᱟᱨᱮ ᱚᱱᱟᱫᱚ
ᱞᱟᱹᱭᱟᱠᱚ ᱜᱟᱰᱟ ᱫᱷᱟᱨᱮᱛᱮ ᱫᱚᱢᱮ ᱢᱮᱱᱟᱜᱼᱟ ᱧᱮᱞ ᱦᱚᱞᱤᱧ ᱧᱮᱞ ᱟᱠᱟᱫ ᱜᱮᱭᱟ ᱟᱹᱰᱤ ᱩᱥᱩᱞ ᱩᱥᱩᱞ ᱫᱷᱟᱨᱮᱜ ᱜᱮᱭᱟ ᱳᱭ ᱢᱤᱫ ᱜᱚᱱᱴᱷᱮ ᱤᱱᱠᱟᱹ ᱟᱫᱚ ᱚᱱᱟᱜᱮ ᱠᱚ ᱟᱹᱜᱩ ᱠᱮᱫ ᱜᱮ ᱛᱟᱥᱮ ᱨᱚᱦᱚᱲ ᱠᱟᱛᱮᱫ ᱛᱟᱨᱯᱚᱨᱮ ᱚᱱᱟ ᱠᱚ ᱮᱨ ᱟᱠᱚ ᱫᱟᱞ ᱜᱩᱸᱰᱟᱹ ᱠᱟᱛᱮᱫ ᱚᱱᱮ ᱚᱱᱟᱛᱮ ᱥᱮᱪᱮᱫ
ᱦᱩᱸ
ᱦᱮᱸ ᱦᱟᱹᱠᱩ ᱠᱚ ᱵᱩᱞᱩᱜ-ᱟ
ᱟᱪᱪᱷᱟ
ᱟᱫᱚ ᱚᱱᱮ ᱚᱱᱠᱟ ᱠᱟᱛᱮᱫ ᱞᱮ ᱥᱟᱵ ᱵᱟᱲᱟ ᱟᱠᱟᱫ ᱠᱚᱜᱮᱭᱟ ᱪᱟᱞᱟᱣ ᱟᱠᱟᱱ ᱜᱮᱭᱟᱞᱤᱧ ᱟᱹᱞᱤᱧ ᱦᱚᱸ
ᱚ ᱪᱮᱫ ᱞᱮᱠᱟᱱ ᱦᱟᱹᱠᱩ ᱠᱚᱠᱚ ᱧᱟᱢᱚᱜ ᱜᱮᱭᱟ ᱚᱱᱟ ᱟᱯᱮ ᱚᱱᱟ ᱜᱟᱰᱟ ᱠᱚᱨᱮ ᱫᱚ
ᱦᱮᱸ ᱢᱟᱨᱟᱝ ᱢᱟᱨᱟᱝ ᱜᱮᱠᱚ ᱧᱟᱢᱚᱜᱼᱟ
ᱦᱩᱸ ᱪᱤᱞᱤ ᱦᱟᱹᱠᱩ ᱠᱚ ᱚᱱᱠᱟ ᱧᱩᱛᱩᱢ ᱠᱚᱵᱤᱱ ᱵᱟᱲᱟᱭ ᱜᱮᱭᱟ ᱥᱮ ᱵᱟᱝᱟ
ᱵᱟᱝ ᱧᱩᱛᱩᱢ ᱫᱚᱞᱤᱧ ᱵᱟᱲᱟᱭᱟ ᱟᱫᱚ ᱩᱨᱩᱢ ᱫᱚ ᱵᱟᱞᱤᱧ ᱩᱨᱩᱢ ᱠᱚᱣᱟ
ᱟᱪᱪᱷᱟ ᱟᱪᱪᱷᱟ ᱟᱪᱪᱷᱟ ᱩᱱᱠᱩ ᱵᱳᱣᱟᱲ ᱦᱟᱹᱠᱩ ᱠᱚ ᱵᱟᱠᱚ ᱧᱟᱢᱚᱜ-ᱟ ᱜᱟᱛᱮ ᱠᱚᱫᱚ
ᱦᱮᱸ ᱵᱳᱣᱟᱲ ᱦᱟᱹᱠᱩ ᱠᱚ ᱧᱟᱢᱚᱜ ᱜᱮᱭᱟ
ᱛᱟᱨᱯᱚᱨᱮ ᱩᱱᱠᱩ ᱦᱟᱸᱜ ᱠᱟᱨᱥᱮᱞ ᱞᱟᱜᱚᱡ ᱪᱤᱛᱚᱞ ᱠᱚ ᱪᱤᱞᱤ ᱠᱚ ᱞᱟᱹᱭᱠᱚᱣᱟ
ᱦᱳᱭ ᱩᱝᱠᱩ ᱯᱟᱛᱞᱟ ᱯᱟᱛᱞᱟ ᱠᱚ ᱛᱟᱦᱮᱱᱟ ᱵᱟᱥ ᱯᱟᱛᱟ ᱾ ᱩᱱᱠᱩ ᱟᱨ ᱩᱱᱠᱩ ᱥᱩᱜᱷᱟᱹ ᱟᱹᱱᱤᱡ ᱡᱟᱦᱟᱸᱭ ᱠᱚ ᱛᱟᱦᱮᱱᱟ ᱵᱟᱝ ᱾
ᱦᱩᱸ ᱦᱩᱸ
ᱩᱱᱠᱩ ᱦᱚᱸᱠᱚ ᱛᱟᱦᱮᱱ ᱜᱮᱭᱟ ᱵᱮᱥᱤ ᱫᱚ ᱩᱱᱠᱩ ᱜᱮᱞᱤᱧ ᱩᱨᱩᱢ ᱟᱠᱟᱜ ᱠᱚᱣᱟ ᱡᱟᱦᱟᱸ ᱫᱚ ᱾ ᱴᱚᱲᱜᱚᱡ ᱞᱮᱠᱟ ᱠᱚ ᱧᱮᱞᱚᱜᱼᱟ ᱟᱨ ᱵᱮᱥᱤ ᱫᱮᱨᱮᱧ ᱛᱟᱦᱮᱱ ᱛᱟᱠᱚᱣᱟ ᱾
ᱟᱪᱪᱷᱟ ᱟᱪᱪᱷᱟ ᱦᱩᱸ ᱥᱮ ᱟᱨ ᱢᱟᱜᱽᱨᱤ ᱦᱟᱹᱠᱩ ᱠᱚᱦᱚᱸ ᱛᱚ ᱧᱟᱢᱚᱜ ᱜᱮᱭᱟ ᱢᱚᱱᱮ ᱟᱯᱮ ᱚᱱᱛᱮ ᱾
ᱧᱟᱢᱚᱜ ᱜᱮᱭᱟ ᱠᱚ ᱾
ᱟᱪᱪᱷᱟ ᱩᱸ ᱟᱵᱮ ᱚᱱᱛᱮ ᱫᱚ ᱚᱱᱟᱦᱟᱸᱜ ᱡᱟᱦᱟᱸ ᱜᱮᱱ ᱞᱟᱹᱭ ᱠᱮᱫᱟ ᱚᱱᱟ ᱾ ᱟᱹᱰᱤ ᱱᱟᱯᱟᱭ ᱜᱮᱞᱤᱧ ᱵᱩᱡᱷᱟᱹᱣ ᱠᱮᱜ ᱟ ᱚᱱᱟ ᱾ ᱚᱱᱟ ᱫᱟᱨᱮ ᱡᱟᱦᱟᱸ ᱨᱤᱫ ᱜᱩᱰᱟᱹ ᱠᱟᱛᱮᱫ ᱠᱩ ᱯᱟᱹᱛ ᱾ ᱚᱱᱟ ᱜᱟᱰᱟ ᱨᱩᱯᱮ ᱮᱢ ᱠᱟᱛᱮᱜ ᱦᱟᱹᱠᱩᱯᱮ ᱥᱟᱵ ᱠᱚᱣᱟ ᱦᱟᱸᱜ ᱾ ᱵᱩᱞ ᱦᱚᱪᱚ ᱠᱟᱫᱟ ᱯᱮ ᱟᱞᱮ ᱱᱚᱛᱮ ᱫᱚ ᱩᱝᱠᱟ ᱫᱚ ᱵᱟᱝᱼᱟ ᱚᱱᱠᱟ ᱾ ᱵᱟᱠᱚ ᱵᱟᱰᱟᱭᱟ ᱟᱨ ᱚᱱᱟ ᱫᱟᱨᱮ ᱢᱮᱱᱟᱜᱼᱟ ᱟᱥᱮ ᱵᱟᱝ ᱵᱟᱞᱤᱧ ᱩᱭᱦᱟᱹᱲ ᱞᱮᱭᱟ ᱟᱹᱞᱤᱧ ᱦᱟᱸᱜ ᱾
ᱚ
ᱠᱟᱫᱚ ᱟᱞᱮ ᱱᱚᱛᱮ ᱫᱚ ᱦᱟᱸᱜ ᱚᱱᱟ ᱥᱮᱬᱟ ᱥᱮᱱᱟ ᱡᱟᱞᱟᱢ ᱠᱚᱠᱚ ᱤᱫᱤᱭᱟ ᱾ ᱛᱟᱨᱯᱚᱨᱮ ᱡᱮᱡᱟᱨ ᱯᱟᱹᱥᱤ ᱠᱚ ᱡᱟᱞᱟᱢ ᱠᱚ ᱾ ᱛᱟᱨᱯᱚᱨ ᱚᱱᱟ ᱪᱟᱵᱷᱤ ᱤᱱ ᱵᱤᱱ ᱵᱟᱲᱟᱭᱟ ᱪᱟᱵᱷᱤ ᱠᱟᱴᱷᱤ ᱾
ᱵᱟᱝ᱾
ᱦᱳᱭ ᱛᱚ᱾ ᱫᱚ ᱢᱟᱜ ᱛᱮᱠᱚ ᱵᱮᱱᱟᱣ ᱠᱟᱜ ᱫᱚ ᱚᱱᱟ ᱠᱚ ᱚᱛᱟᱭᱟ, ᱟᱫᱚ ᱚᱱᱟ ᱫᱟᱨᱮ ᱫᱚ ᱥᱩᱫᱩᱥ ᱥᱮᱬᱟ-ᱥᱮᱬᱟ ᱦᱟᱠᱩ ᱠᱚᱜ ᱛᱟ ᱠᱚᱣᱟ᱾
ᱚ᱾
ᱩᱸ ᱚᱱᱟ ᱠᱚᱛᱮ ᱦᱟᱸᱜ ᱦᱟᱠᱩ ᱫᱚ ᱞᱮ ᱥᱟᱵ ᱵᱟᱲᱟ ᱠᱚ ᱜᱮᱭᱟ᱾
ᱦᱮᱸᱛ ᱟ ᱢᱟᱱᱮ ᱡᱮᱣᱮᱜ ᱦᱟᱠᱩ ᱜᱮᱯᱮ ᱟᱜᱩ ᱠᱩ-ᱠᱩᱣᱟ ᱟᱯᱮ ᱫᱚ ᱵᱟᱝ?
ᱦᱩᱸ-ᱦᱩᱸ, ᱡᱤᱣᱤᱫ ᱦᱟᱹᱠᱩ ᱜᱮ ᱛᱟᱨᱯᱚᱨᱮ ᱥᱟᱵ ᱠᱟᱛᱮᱫ ᱥᱟᱵ ᱠᱟᱛᱮᱜ ᱫᱚᱠᱚ ᱜᱚᱡ ᱫᱚᱠᱚ, ᱜᱚᱡ ᱠᱚᱜᱮᱭᱟ᱾
ᱦᱮᱸ, ᱟᱞᱮ ᱦᱚᱸ ᱡᱮᱣᱮᱫ ᱫᱚ, ᱡᱮᱣᱮᱫ ᱜᱮ ᱟᱫᱚ ᱱᱮ ᱵᱩᱞ ᱠᱚᱜᱼᱟ ᱠᱚ ᱵᱟᱠᱚ ᱫᱟᱹᱲ ᱫᱟᱲᱮᱭᱟᱜᱼᱟ᱾
ᱜᱚᱡ ᱫᱚ ᱦᱟᱸᱜ ᱵᱟᱠᱚ ᱜᱩᱡᱩᱜ ᱟᱠᱚ?
ᱦᱳᱭ, ᱢᱟᱱᱮ ᱜᱟᱰᱟ ᱠᱟᱱᱟ ᱛᱚ ᱩᱱᱟᱹᱜ ᱜᱟᱱ ᱫᱟᱜ ᱨᱮᱫᱚᱼᱱ ᱪᱤᱠᱟᱹ ᱛᱮ ᱵᱮᱱ ᱥᱟᱵ ᱠᱚᱣᱟ?
ᱦᱳᱭ-ᱦᱳᱭ᱾
ᱛᱚ ᱚᱱᱟ ᱛᱮ ᱵᱩᱞ ᱴᱷᱤᱠ ᱠᱟᱛᱮᱫ ᱟᱨ ᱥᱟᱵ ᱠᱮᱫ ᱠᱚᱜᱮ᱾
ᱩᱸ ᱟ ᱱᱚᱝᱠᱟ ᱱᱮᱛᱟᱫ ᱤᱱᱟᱢ ᱵᱟᱹᱫᱽ ᱠᱚᱨᱮ ᱵᱟᱹᱭᱟᱹᱲ ᱠᱚᱨᱮ ᱵᱟᱠᱚ ᱧᱟᱢᱚᱜ ᱜᱮᱛᱮ ᱠᱚ ᱦᱟᱠᱩ ᱠᱚ?
ᱧᱟᱢᱚᱜ ᱟᱠᱚ ᱠᱚᱢ ᱦᱩᱰᱤᱧ-ᱦᱩᱰᱤᱧ ᱠᱚ᱾
ᱦᱩᱸ᱾ ᱟᱪᱪᱟ, ᱟᱞᱮ ᱱᱚᱛᱮ ᱫᱚ ᱱᱮᱛᱟᱨ ᱫᱚ ᱱᱚᱣᱟ ᱦᱟᱸᱜ ᱫᱟᱜ ᱫᱤᱱ ᱦᱟᱸᱜ ᱫᱚ ᱫᱩ ᱜᱚᱴᱟᱝ ᱵᱟᱹᱫᱽ ᱟᱭᱢᱟ ᱜᱚᱴᱟ ᱯᱟᱥᱱᱟᱣ ᱞᱮᱱᱠᱷᱟᱱ ᱦᱟᱸᱜ ᱫᱟᱜ ᱠᱚ, ᱟᱫᱚ ᱦᱟᱠᱩ ᱠᱚᱦᱚᱸ ᱠᱚ ᱯᱟᱥᱱᱟᱜᱼᱟ᱾ ᱟᱫᱚ ᱦᱟᱸᱜ ᱚᱱᱟ ᱩᱸ ᱯᱟᱴᱴᱟ ᱠᱚᱵᱤᱱ ᱵᱟᱲᱟᱭ ᱜᱮᱭᱟ ᱛᱚ?